ᱦᱩ ᱱᱮᱛᱚᱜ ᱨᱚᱲ ᱟᱸᱡᱟᱢᱚᱜ ᱠᱟᱱᱟ ᱛᱚ
ᱦᱮᱸ ᱟᱸᱡᱚᱢᱚᱜ ᱠᱟᱱᱟ
ᱟᱪᱪᱷᱟ ᱟᱪᱪᱷᱟ ᱦᱮᱸ ᱦᱮᱸ ᱱᱟᱯᱟᱭ ᱜᱮ ᱟᱵᱤᱱ ᱜᱮ
ᱦᱮᱸ ᱵᱮᱥ ᱵᱟᱲᱟ ᱜᱮ
ᱦᱮᱸ ᱟᱪᱪᱷᱟ ᱜᱚᱝᱠᱮ ᱢᱤᱫᱴᱮᱱ ᱠᱩᱠᱞᱤ ᱟᱹᱰᱤ ᱫᱤᱱ ᱠᱷᱚᱱ ᱟᱹᱪᱩᱨᱚᱜ ᱠᱟᱱᱟ ᱦᱮᱸ ᱪᱮ ᱟ ᱠᱷᱟᱱ ᱠᱩᱞᱤ ᱠᱚᱵᱮᱱ ᱠᱚᱜ ᱞᱤᱧ ᱢᱤᱫᱵᱟᱨ ᱠᱟᱛᱷᱟ ᱵᱮᱱ ᱨᱚᱲ ᱡᱚᱝᱟᱜ ᱠᱚᱜ ᱛᱞᱤᱧᱟ
ᱦᱮᱸ ᱦᱮᱸ ᱴᱷᱤᱠ ᱠᱩᱞᱤ ᱵᱮᱱ
ᱚ ᱟᱪᱪᱷᱟ ᱜᱚᱝᱠᱮ ᱟᱵᱚ ᱦᱚᱲ ᱦᱚᱯᱚᱱ ᱠᱚ ᱵᱮᱯᱟᱨ ᱤᱫᱤ ᱠᱟᱛᱮᱫ ᱛᱤᱱᱟᱹᱜ ᱵᱚᱱ ᱞᱟᱦᱟ ᱟᱠᱟᱱᱟ ᱥᱮ ᱯᱤᱪᱷᱞᱟᱹ ᱨᱮᱜᱮ ᱢᱮᱱᱟᱜ ᱠᱟᱜ ᱵᱚᱱᱟ ᱱᱟᱥᱮ ᱵᱮᱱ ᱞᱟᱹᱭ ᱞᱮᱠᱷᱟᱱ ᱱᱟᱯᱟᱭ ᱠᱚᱜᱼᱟ
ᱟᱵᱚ ᱡᱩᱫᱤ ᱦᱚᱲ ᱦᱚᱯᱚᱱᱟᱜ ᱠᱟᱛᱷᱟ ᱦᱩᱭᱩᱜ ᱠᱷᱟᱱ ᱵᱮᱯᱟᱨ ᱤᱫᱤ ᱠᱟᱛᱮᱮᱫ ᱫᱚ ᱟᱹᱰᱤ ᱜᱟᱱ ᱜᱮ ᱱᱤᱛᱚᱜ ᱫᱚ ᱞᱟᱦᱟ ᱨᱮᱜᱮ ᱢᱮᱱᱟᱜ ᱵᱚᱱᱟ ᱟᱹᱰᱤᱜᱢᱟ ᱛᱟᱭᱱᱚᱢ ᱨᱮᱜᱮ ᱢᱮᱱᱟᱜ ᱵᱚᱱᱟ ᱡᱟᱦᱟᱸᱭ ᱡᱟᱦᱟᱸᱭ ᱠᱚ ᱮᱛᱚᱵ ᱟᱠᱟᱫᱼᱟᱫᱚ ᱩᱱᱠᱩ ᱜᱮ ᱦᱚᱭᱛᱳ ᱠᱟᱹᱡ ᱪᱟᱞᱟᱝ ᱠᱚ ᱞᱟᱦᱟ ᱧᱚᱜ ᱠᱟᱱᱟ ᱠᱤᱱᱛᱩ ᱚᱱᱟ ᱫᱚ ᱦᱟᱸᱜ ᱦᱤᱥᱟᱹᱵ ᱫᱚ ᱵᱟᱝ ᱯᱟᱲᱟᱜ ᱞᱮ ᱞᱮᱠᱟ ᱜᱮ ᱦ ᱱᱚᱣᱟ ᱨᱮᱱᱟᱜ ᱠᱤᱪᱷᱩ ᱠᱟᱨᱚᱱ ᱦᱟᱸᱜ ᱢᱮᱱᱟᱜᱼᱟ ᱚᱱᱟ ᱫᱚ ᱦᱩᱭᱩᱜ ᱠᱟᱱᱟ ᱟᱵᱚᱨᱮᱱ ᱦᱚᱲᱜᱮ ᱟᱵᱚᱨᱮᱱ ᱦᱚᱲ ᱵᱟᱠᱚ ᱯᱟᱹᱛᱭᱟᱹᱣ ᱫᱟᱲᱮᱭᱟᱠᱚ ᱠᱟᱱᱟ ᱮᱛᱚᱦᱚᱵᱮᱫ ᱛᱟᱵᱚᱱᱟ ᱩᱱᱠᱩ ᱡᱚᱠᱷᱚᱱ ᱟᱵᱚᱨᱮᱱ ᱦᱚᱲ ᱠᱚ ᱴᱷᱮᱱ ᱯᱟᱹᱛᱭᱟᱹᱣ ᱵᱟᱠᱚ ᱟᱹᱜᱩ ᱫᱟᱲᱮᱭᱟᱜ ᱠᱟᱱᱟ ᱛᱚ ᱩᱱᱠᱩ ᱦᱚᱸᱠᱚ ᱵᱚᱱᱫᱚ ᱜᱤᱲᱤᱫᱟ ᱩᱱᱠᱩ ᱦᱚᱸᱠᱚ ᱥᱮᱭ ᱵᱨᱮ ᱠᱟᱹᱢᱤ ᱤᱭᱟᱹ ᱠᱚᱨᱮ ᱠᱚ ᱵᱷᱥᱟᱜ ᱠᱟᱱᱟ ᱵᱮᱯᱟᱨ ᱤᱫᱤ ᱠᱟᱛᱮ ᱫᱚ ᱟᱵᱚ ᱫᱚ ᱠᱟᱹᱴᱤᱡ ᱵᱚ ᱛᱟᱭᱱᱚᱢ ᱧᱚᱜ ᱟᱵᱚ ᱦᱮᱞ
ᱟᱪᱪᱷᱟ ᱜᱚᱝᱠᱮ ᱚᱱᱠᱟ ᱵᱟᱲᱟᱭ ᱢᱮᱱᱟᱜ ᱟᱠᱟᱫᱟ ᱵᱮᱯᱟᱨ ᱪᱮᱫᱞᱮᱠᱟ ᱛᱤᱱᱟᱹᱜ ᱦᱟᱹᱴᱤᱧ ᱛᱮ ᱦᱟᱹᱴᱤᱧ ᱢᱮᱱᱟᱜᱼᱟ ᱛᱤᱱᱟᱹᱜ ᱞᱮᱠᱟᱱᱟᱜ ᱵᱮᱯᱟᱨ ᱢᱮᱱᱟᱜᱼᱟ
ᱵᱮᱯᱟᱨ ᱡᱩᱫᱤ ᱢᱮᱱ ᱜᱟᱱᱚᱜ ᱠᱷᱟᱱ ᱫᱚ ᱚᱱᱠᱟ ᱫᱚ ᱦᱟᱹᱴᱤᱧ ᱦᱚᱭᱛᱳ ᱵᱟᱝ ᱞᱟᱹᱭ ᱜᱟᱱᱚᱜᱼᱟ ᱡᱩᱫᱤ ᱱᱤᱛᱚᱜ ᱨᱮᱱᱟᱜ ᱥᱚᱢᱚᱭ ᱠᱚᱨᱮ ᱞᱟᱹᱭ ᱦᱩᱭᱩᱜᱼᱟ ᱱᱤᱛᱚᱜ ᱨᱮᱱᱟᱜ ᱚᱠᱛᱚ ᱠᱚᱨᱮ ᱡᱫᱤ ᱞᱟᱹᱭ ᱦᱩᱭᱩᱜᱼᱟ ᱦᱮᱸ ᱵᱮᱯᱟᱨ ᱫᱚ ᱱᱤᱛᱚᱜ ᱫᱚ ᱡᱚᱛᱚ ᱡᱤᱱᱤᱥ ᱛᱮᱜᱮ ᱵᱮᱯᱟᱨ ᱜᱟᱱᱚᱜᱼᱟ ᱠᱤᱱᱛᱩ ᱟ ᱟ ᱚᱱᱟ ᱫᱚ ᱦᱩᱭᱩᱜ ᱠᱟᱱᱟ ᱥᱩᱫᱩ ᱵᱟᱲᱟᱭ ᱦᱩᱭᱩᱜᱼᱟ ᱡᱮ ᱪᱮᱫᱞᱮ ᱞᱮᱠᱟ ᱚᱠᱟ ᱡᱤᱱᱤᱥ ᱚᱠᱟᱨᱮ ᱵᱮᱯᱟᱨ ᱦᱩᱭᱩᱜᱼᱟ
ᱦᱮ
ᱡᱮᱢᱚᱱ ᱟᱵᱚᱜᱮ ᱟᱵᱚ ᱥᱟᱱᱟᱢ ᱦᱚᱲ ᱠᱚᱢᱟ ᱦᱩᱲᱩ ᱵ ᱢᱟᱵᱚ ᱪᱟᱥ ᱵᱟᱲᱟᱭ ᱜᱮᱭᱟ
ᱦᱳᱭ
ᱚᱱᱟ ᱦᱩᱲᱩ ᱨᱮᱱᱟᱜ ᱦᱩᱲᱩ ᱟᱨ ᱪᱟᱣᱞᱮ ᱢᱟᱵᱚᱱ ᱟᱠᱠᱷᱨᱤᱧ ᱵᱟᱲᱟᱭ ᱜᱮᱭᱟ ᱠᱤᱱᱛᱩ ᱵᱩᱥᱩᱵ ᱫᱚᱢᱮ ᱵᱚᱱ ᱟᱠᱷᱨᱤᱧ ᱜᱮᱭᱟ ᱦᱮᱸ ᱥᱨᱮᱮ ᱟᱨ ᱰᱟᱝᱝᱨᱤ ᱞᱟᱹᱜᱤᱫ ᱵᱚ ᱫᱚᱦᱚᱭᱟ ᱟᱨ ᱵᱟᱠᱷᱟᱱ ᱫᱚ ᱚᱱᱟ ᱫᱚ ᱵᱟᱹᱫᱽ ᱨᱮᱜᱮ ᱵᱚ ᱫᱷᱚᱨ ᱥᱮᱸᱜᱮᱞ ᱵᱚ ᱫᱷᱚᱨᱟᱣᱟ
ᱦᱮᱸ ᱦᱮ
ᱦᱩᱜ ᱛᱮ ᱱᱮᱛᱟᱨ ᱥᱚᱢᱚᱭ ᱨᱮ ᱭ ᱡᱟᱦᱟᱸᱟᱭ ᱠᱚ ᱩᱵ ᱛᱠᱚ ᱪᱟᱥ ᱫᱚ ᱩᱱᱠᱩ ᱞᱟᱹᱜᱤᱫ ᱫᱚ ᱱᱚᱣᱟ ᱫᱚ ᱟᱹᱰᱤ ᱫᱟᱢᱟᱱ ᱡᱤᱱᱤᱥ ᱠᱟᱱᱟ ᱟᱨ ᱩᱱᱠᱩ ᱞᱟᱹᱜᱤᱫ ᱱᱚᱣᱟ ᱠᱚ ᱡᱤᱱᱤᱥ ᱫᱚ ᱟᱹᱠᱷᱨᱤᱧ ᱜᱟᱱᱚᱜ ᱜᱮᱭᱟ ᱩᱱᱠᱩ ᱴᱷᱮᱱ ᱫᱚ ᱠᱤᱱᱛᱩ ᱱᱚᱣᱟ ᱚᱠᱚᱭ ᱞᱟᱹᱜᱤᱫ ᱡᱳᱜᱟᱡᱳᱜ ᱞᱟᱜᱟᱜᱼᱟ ᱚᱱᱟ ᱠᱚ ᱞᱟᱹᱜᱤᱫ ᱨᱚᱯᱚᱲ ᱵᱟᱲᱟ ᱞᱟᱜᱟᱜᱼᱟ ᱟᱨ ᱤᱱᱟᱹ ᱠᱚ ᱡᱤᱱᱤᱥ ᱜᱮ ᱟᱵᱚ ᱦᱚᱲ ᱦᱚᱯᱚᱱ ᱴᱷᱮᱱ ᱠᱚ ᱵᱟᱹᱱᱩᱜ ᱟᱨ ᱚᱱᱠᱟ ᱠᱩᱨᱩᱢᱩᱴᱩ ᱦᱚᱸ ᱵᱟᱵᱚᱱ ᱫᱟᱲᱮᱭᱟᱜ ᱠᱟᱱᱟ ᱦᱚᱲ ᱦᱚᱯᱚᱱ ᱡᱟᱦᱟᱸᱭ ᱢᱮᱱᱟᱜ ᱠᱚᱣᱟᱮ ᱡᱟᱦᱟᱸ ᱟᱵᱚ ᱜᱤᱫᱽᱨᱟᱹ ᱠᱚ ᱡᱟᱦᱟᱸᱟᱭ ᱠᱚ ᱪᱮᱥᱴᱟᱭᱮᱫᱟ ᱵᱚ ᱥᱮ ᱪᱤᱱᱛᱟᱹ ᱵᱷᱟᱵᱱᱟ ᱚᱱᱠᱟ ᱢᱮᱱᱟᱜᱼᱟ ᱦᱮᱸ ᱚᱱᱠᱟ ᱡᱜᱟᱡᱚᱜ ᱵᱟᱠᱚ ᱧᱟᱢᱫᱟ ᱟᱨ ᱢᱤᱫᱴᱮᱡ ᱡᱤᱱᱤᱥ ᱦᱩᱭᱩᱜ ᱠᱟᱱᱟ ᱡᱟᱦᱟᱸ ᱦᱩᱭᱩᱜ ᱠᱟᱱᱟ ᱟᱵᱚ ᱟᱹᱛᱩ ᱫᱤᱥᱚᱢ ᱠᱚᱨᱮ ᱡᱟᱦᱟᱸ ᱦᱚᱲ ᱠᱚ ᱦᱚᱲ ᱠᱚ ᱢᱮᱱᱟᱜ ᱠᱚᱣᱟ ᱩᱱᱠᱩ ᱫᱚ ᱪᱤᱱᱛᱟᱹ ᱵᱷᱟᱵᱽᱱᱟ ᱠᱚ ᱱᱚᱣᱟ ᱠᱚ ᱤᱫᱤ ᱠᱟᱛᱮᱮᱫ ᱫᱚ ᱮᱠᱫᱚᱢ ᱵᱟᱹᱱᱩᱜ ᱞᱮ ᱞᱮᱠᱟ ᱜᱮ ᱚᱱᱟ ᱠᱷᱟᱹᱛᱤᱨ ᱜᱮ ᱟᱵᱚ ᱫᱚ ᱟᱹᱰᱤᱜᱟᱱ ᱵᱚᱱ ᱛᱟᱭᱱᱚᱢ ᱠᱟᱱᱟ ᱟᱨ ᱨᱟᱡᱽ ᱜ ᱡᱮ ᱦᱴᱤ ᱚᱱᱮ ᱡᱮ ᱦᱟᱸᱜ ᱤᱧ ᱞᱟᱹᱭ ᱠᱮᱫᱼᱟ ᱡᱮ ᱱᱚᱣᱟ ᱫᱚ ᱦᱟᱹᱴᱤᱧ ᱞᱮᱠᱟ ᱛᱮᱫᱚ ᱵᱟᱝ ᱧᱮᱞᱚᱜᱼᱟ ᱱᱚᱣᱟ ᱫᱚ ᱡᱟᱭᱜᱟ ᱚᱱᱩᱥᱟᱨᱮ ᱰᱤᱢᱟᱱᱰ ᱚᱱᱩᱥᱟᱨᱮ ᱱᱚᱣᱟ ᱫᱚ ᱦᱟᱸᱜ ᱵᱮᱯᱟᱨ ᱫᱚᱦ ᱧᱮᱞᱚᱜᱼᱟ
ᱟᱪᱪᱷᱟ ᱟᱪᱷᱟ
ᱟᱫᱚ ᱜᱚᱢᱠᱮ ᱟᱵᱤᱱ ᱫᱚ ᱵᱮᱯᱟᱨ ᱨᱮ ᱡᱟᱦᱟᱱᱟᱜ ᱢᱮᱱᱟᱜ ᱛᱟᱵᱤᱱᱟ ᱥᱮ ᱵᱟᱝ
ᱚᱱᱠᱟ ᱵᱮᱯᱟᱨ ᱫᱚᱠ ᱩᱭᱦᱟᱹᱨ ᱢᱮᱱᱟᱜ ᱟᱠᱟᱫᱼᱟ ᱡᱮ ᱡᱟᱦᱟᱱᱟᱜ ᱜᱮ ᱵᱮᱯᱟᱨ ᱦᱩᱭᱩᱜᱼᱟ ᱠᱷᱟᱱ ᱟᱫᱚ ᱚᱱ ᱫᱚᱥᱟᱨ ᱫᱚ ᱟᱸᱜ ᱜᱷᱟᱹᱲᱤᱡ ᱫᱚ ᱚᱱᱠᱟ ᱠᱟᱟᱹᱲ ᱠᱚᱨᱮᱱᱟᱜ ᱟᱱᱟᱴ ᱦᱚᱛᱮᱡ ᱛᱮ ᱵᱟᱝ ᱮᱛᱚᱦᱚᱵᱟᱱᱛᱟᱲ ᱦᱩᱭ ᱠᱟᱱᱟ ᱵᱟᱝᱠᱷᱟᱱ ᱤᱭᱟᱹ ᱛᱚ ᱵᱮ ᱠᱟᱜᱼᱟ
ᱦᱮᱸ ᱟᱫᱚ ᱜᱚᱝᱠᱮ ᱱᱚᱣᱟ ᱜᱮ ᱛᱵᱚᱱᱟ ᱟᱵᱚᱣᱟᱜ ᱢᱟ ᱟᱹᱰᱤ ᱢᱟᱨᱟᱝ ᱥᱚᱢᱚᱥᱥᱟ ᱛᱟᱵᱚᱱ ᱛᱚ ᱟᱵ ᱠᱚᱠᱚ ᱵᱟᱲᱟᱭ ᱧᱚᱜ ᱜᱮᱭᱟ ᱩᱱᱠᱩ ᱦᱚᱸ ᱩᱭᱦᱟᱹᱨ ᱨᱮᱜᱮ ᱢᱮᱱᱟᱜ ᱵᱚᱱᱟ ᱟᱨ ᱱᱚᱣᱟ ᱠᱚ ᱟᱵᱚ ᱵᱟᱝ ᱱᱚᱣᱟ ᱫᱚ ᱟᱹᱞᱤᱧᱟᱜ ᱦᱚᱸ ᱢᱤᱫᱴᱤᱱ ᱥᱚᱢᱚᱥᱥᱟ ᱠᱟᱱ ᱜᱮᱭᱟ᱾ ᱩᱭᱦᱟᱹᱨ ᱫᱚᱞᱤᱧ ᱟᱹᱞᱤᱧ ᱦᱚᱞᱤᱧ ᱩᱭᱦᱟᱹᱨ ᱵᱟᱲᱟ ᱟᱠᱟᱫ ᱜᱮᱭᱟ ᱥᱩᱫᱩ ᱞᱟᱦᱟ ᱥᱮᱫ ᱜᱮ ᱵᱟᱝ ᱪᱟᱞᱟᱣ ᱵᱟᱲᱟ ᱦᱩᱭᱟᱱᱟ᱾ ᱟᱫᱚ ᱠᱷᱳᱡᱽ ᱠᱷᱚᱵᱚᱨ ᱫᱚ ᱟᱯ ᱫᱚ ᱦᱟᱛᱟᱣ ᱵᱟᱲᱟ ᱦᱩᱭᱩᱜ ᱠᱟᱱ ᱜᱮᱭᱟ ᱵᱟᱝ ᱫᱚ ᱵᱟᱝᱟ᱾
ᱦᱮᱸ
ᱟᱫᱚ ᱡᱩᱫᱤ ᱵᱮᱤᱱ ᱮᱛᱚᱦᱚᱵ ᱠᱮᱭᱟ ᱪᱮᱫ ᱞᱮᱠᱟ ᱛᱮᱵᱤᱱ ᱮᱛᱚᱦᱚᱵ ᱠᱮᱜᱼᱟ ᱟᱹᱵᱤᱱ ᱪᱤᱱᱛᱟᱹ ᱫᱚ
ᱛᱫᱚ ᱵᱮᱯᱟᱨ ᱫᱚ ᱵᱟᱨᱚᱢ ᱵᱮᱯᱟᱨᱫ ᱟᱞᱤᱧ ᱥᱯ ᱟᱹᱞᱤᱧ ᱫᱚ ᱚᱱᱠᱟ ᱡᱤᱭᱟᱹ ᱠᱚᱜᱮᱞᱤᱧ ᱵᱮᱯᱟᱨ ᱵᱟᱲᱟᱭ ᱠᱼᱟ ᱫᱚᱠᱟᱱ ᱢᱤᱫᱴᱮᱱ ᱚᱱᱠᱟ ᱨᱟᱲᱟ ᱦᱩᱭ ᱠᱚᱜᱼᱟ ᱤᱱᱠᱟᱹ ᱵᱮᱯᱟᱨ ᱵᱟᱲᱟ ᱦᱩᱭ ᱠᱚᱜᱼᱟ ᱫᱚᱠᱟᱱ ᱢᱟᱨᱟᱝ ᱢᱟᱨᱟᱝ ᱵᱮᱯᱟᱨ ᱠᱚᱨᱮᱱᱟᱜ ᱫᱚ ᱱᱚᱝᱠᱟ ᱪᱤᱱᱛᱟᱹ ᱵᱟᱹᱱᱩᱜ ᱠᱚᱼᱟ ᱡᱟᱜᱮ ᱞᱟᱡ ᱦᱟᱹᱥᱩᱞ ᱵᱮᱯᱟᱨ ᱨᱮᱱᱟᱜ
ᱟᱪᱪᱷᱟ ᱟᱪᱪᱷᱟ ᱪᱷᱟ
ᱟᱹᱞᱤᱧ ᱦᱚᱸᱞᱤᱧ ᱪᱤᱱᱛᱟᱹ ᱫᱚᱞᱤᱧ ᱪᱤᱱᱛᱟᱹ ᱵᱟᱲᱟ ᱟᱠᱟᱫ ᱜᱮᱭᱟ ᱟᱫᱚ ᱦᱟᱸᱜ ᱟᱹᱞᱤᱧ ᱫᱚ ᱦᱟᱸᱜ ᱟᱹᱛᱩ ᱫᱤᱥᱚᱢ ᱤᱫᱤ ᱠᱟᱛᱮᱫ ᱫᱚ ᱦᱟᱸᱜ ᱵᱟᱹᱞᱤᱧ ᱪᱤᱱᱛᱟᱹ ᱠᱟᱜᱼᱟ᱾ ᱟᱹᱞᱤᱧ ᱫᱚ ᱠᱟᱹᱴᱤᱡ ᱵᱟᱦᱨᱮ ᱥᱮᱫ ᱛᱟᱦᱮᱸ ᱠᱟᱛᱮᱫ ᱵᱟ ᱵᱟᱦᱨᱮ ᱡᱟᱭᱜᱟ ᱨᱮ ᱡᱟᱦᱟᱱᱟᱜ ᱨᱟᱲᱟ ᱨᱮᱱᱟᱜ ᱱᱤᱛᱚᱜ ᱢᱟ ᱚᱱᱞᱟᱭᱤᱱ ᱡᱩᱜᱽ ᱠᱟᱱᱟ ᱚᱱᱞᱟᱭᱤᱱ ᱨᱮ ᱠᱚᱨᱟᱣ ᱨᱮᱱᱟᱜ ᱢᱤᱫ ᱴᱮᱡ ᱪᱤᱱᱛᱟᱹ ᱵᱷᱟᱵᱱᱟ ᱫᱚᱦᱚ ᱦᱩᱭ ᱠᱟᱱᱟ ᱟᱫᱚ ᱱᱚᱣᱟ ᱨᱮ ᱥᱩᱵᱤᱫᱷᱟᱜᱼᱟ ᱡᱮ ᱟᱹᱛᱳ ᱦᱚᱲ ᱥᱟᱞᱟᱜ ᱡᱟᱦᱟᱸ ᱯᱟᱹᱛᱭᱟᱹᱣ ᱵᱟᱝ ᱯᱟᱹᱛᱭᱟᱹᱣ ᱨᱮᱱᱟᱜ ᱵᱮᱯᱟᱨ ᱛᱟᱦᱮᱸ ᱦᱮ ᱱᱟᱣᱟᱴᱟᱜ ᱵᱟᱝ ᱦᱤᱡᱩᱜᱼᱟ᱾ ᱟᱨ ᱚᱱᱟ ᱥᱟᱶᱛᱮ ᱮᱸᱴᱠᱮᱴᱚᱬᱮ ᱴᱟᱜ ᱵᱟᱝ ᱦᱩᱭᱩᱜᱼᱟ᱾
ᱚ
ᱟᱨ ᱱᱚᱣᱟ ᱱᱚᱣᱟ ᱚᱱᱞᱟᱭᱤᱱ ᱠᱚᱥᱮᱫ ᱡᱩᱫᱤ ᱵᱮᱵᱽᱥᱟ ᱵᱷᱟᱜᱤ ᱞᱮᱠᱟ ᱨᱟᱲᱟ ᱜᱟᱱᱚᱜᱼᱟ ᱥᱮ ᱵᱟᱦᱦᱨᱮ ᱠᱚ ᱨᱟᱲᱟ ᱜᱟᱱᱚᱜᱼᱟ ᱜᱟᱱᱚᱜᱼᱟ ᱛᱟᱦᱚᱞᱮ ᱫᱚ ᱡᱟᱦᱟᱸ ᱤᱧ ᱤᱧ ᱧᱮᱞᱛᱮ ᱡᱟᱦᱟᱸ ᱤᱧ ᱠᱚ ᱡᱟᱦᱟᱸᱭ ᱠᱚ ᱧᱮᱞᱤᱧᱟ ᱩᱱᱠᱩ ᱤᱧ ᱧᱮᱞᱛᱮ ᱟᱨ ᱥᱟᱦᱚᱥ ᱠᱚ ᱧᱟᱢᱟ ᱥᱮ ᱟᱨᱚ ᱵᱮᱯᱟᱨ ᱥᱮᱫ ᱠᱚ ᱪᱤᱱᱛᱟᱹ ᱵᱷᱟᱵᱽᱱᱟᱭᱟ᱾
ᱚ ᱦᱮ
ᱮᱴᱠᱮᱴᱚᱬᱮ ᱠᱷᱚᱱ ᱛᱤᱱᱟᱹᱜ ᱜᱟᱱ ᱵᱚᱨᱛᱚᱢᱟᱱ ᱥᱟᱺᱜᱤᱧ ᱨᱮ ᱛᱟᱦᱮᱸᱱ ᱨᱮᱱᱟᱜ ᱪᱤᱱᱛᱟᱹ ᱵᱷᱟᱵᱽᱱᱟ ᱦᱩᱭ
ᱟᱪᱪᱷᱟ ᱟᱪᱪᱷᱟ ᱟᱪᱪᱷᱟ ᱜᱚᱢᱠᱮ ᱛᱟᱦᱚᱞᱮᱚ ᱢᱟᱨᱟᱝ ᱵᱮᱯᱟᱨ ᱨᱮᱜᱮ ᱮᱦᱚᱵ ᱩᱭᱦᱟᱹᱨ ᱵᱷᱟᱵᱽᱱᱟ ᱫᱚ ᱢᱮᱱᱟᱜ ᱟᱠᱟᱫ ᱥᱮ ᱵᱟᱝ
ᱦᱮᱸ ᱢᱟᱨᱟᱝ ᱵᱟᱝ ᱨᱚᱦᱚᱸ ᱦᱚᱸ ᱦᱩᱰᱤᱧ ᱱᱚᱜᱟᱜ ᱦᱚᱭᱛᱚ ᱠᱤᱱᱛᱩ ᱚᱱᱟ ᱫᱚ ᱦᱟᱸᱜᱛ ᱫᱤᱥᱚᱢ ᱨᱮᱫᱚ ᱵᱟᱝᱼᱟ ᱚᱱᱟ ᱫᱚ ᱵᱟᱦᱨᱮ ᱟᱨ ᱡᱟᱦᱟᱸ ᱜᱮ ᱚᱱᱞᱟᱭᱤᱱ ᱨᱮ ᱠᱚᱨᱟᱣ ᱦᱩᱭᱩᱜᱼᱟ ᱚᱱᱟ ᱫᱚ ᱦᱟᱜ ᱢᱟᱨᱟᱝ ᱦᱚᱸ ᱵᱟᱝ ᱠᱟᱱᱟ ᱚᱱᱟ ᱦᱚᱸ ᱱᱤᱛᱚᱜ ᱫᱚ ᱠᱟᱹᱴᱤᱡ ᱜᱮ ᱠᱟᱹᱴᱤᱡ ᱜᱮ
ᱚᱱᱟ ᱫᱚ ᱫᱷᱟᱯᱮ ᱫᱷᱟᱯᱮ ᱛᱮ ᱥᱮᱬᱟ ᱤᱫᱤ ᱦᱩᱭᱩᱜᱼᱟ᱾
ᱟᱪᱪᱷᱟ ᱜᱚᱝᱠᱮ ᱚᱱᱟ ᱵᱮᱯᱟᱨ ᱛᱚ ᱵᱟᱦᱨᱮ ᱨᱮᱜᱮ ᱮᱛᱚᱦᱚᱵ ᱨᱮᱱᱟᱜ ᱪᱮᱫᱟᱜ ᱵᱤᱱ ᱪᱤᱱᱛᱟᱹ ᱠᱮᱫᱟ ᱟᱹᱛᱩ ᱨᱮᱫᱚ ᱪᱮᱫᱟᱜ ᱵᱟᱝ ᱵᱮᱱ
ᱟᱛᱩ ᱨᱮ ᱵᱟᱝ ᱪᱤᱱᱛᱟᱹ ᱨᱮᱱᱟᱜ ᱠᱟᱨᱚᱱ ᱫᱚ ᱦᱩᱭᱩᱜ ᱠᱟᱱᱟ ᱟᱹᱵᱤᱱ ᱦᱚᱵᱤᱱ ᱧᱮᱞ ᱵᱟᱲᱟ ᱠᱟᱜ ᱜᱮᱭᱟ ᱡᱟᱦᱟᱸ ᱯᱟᱛᱟ ᱯᱚᱨᱚᱵᱽ ᱠᱚᱨᱮ ᱟᱵᱚ ᱦᱚᱲ ᱠᱚ ᱠᱷᱚᱱ ᱠᱤᱪᱷᱩ ᱫᱚᱢᱮ ᱠᱚ ᱫᱚᱠᱟᱱ ᱵᱟᱲᱟᱭᱟ ᱦᱮᱸ ᱟᱨ ᱚᱱᱟ ᱥᱟᱶᱛᱮ ᱚᱱᱟ ᱥᱩᱨ ᱨᱮ ᱡᱚᱠᱷᱚᱱ ᱢᱤᱫᱴᱤᱡ ᱦᱚᱲᱮ ᱫᱚᱠᱟᱱᱟᱭ ᱵᱮᱥ ᱞᱮᱠᱟ ᱟᱵᱚ ᱦᱚᱲ ᱫᱚ ᱠᱤᱱᱛᱩ ᱩᱱᱤ ᱦᱚᱲ ᱴᱷᱮᱱ ᱵᱟᱝ ᱪᱟᱞᱟᱣ ᱠᱟᱛᱮ ᱫᱤᱠᱩ ᱴᱷᱮᱱ ᱜᱮ ᱡᱟᱹᱥᱛᱤ ᱠᱚ ᱵᱷᱚᱨᱥᱟᱜᱼᱟ ᱢᱮᱱᱠᱷᱟᱱ ᱡᱤᱱᱤᱥ ᱠᱚᱫᱚ ᱦᱚᱭᱛᱳ ᱢᱤᱫᱜᱮ ᱢᱮᱱᱟᱜᱼᱟ ᱟᱨ ᱵᱟᱝᱠᱷᱟᱱ ᱦᱚᱭᱛᱳ ᱦᱚᱲ ᱴᱷᱮᱱ ᱠᱷᱚᱱ ᱦᱚᱲ ᱴᱷᱮᱱ ᱫᱟᱢ ᱠᱚᱢ ᱜᱮᱭᱟ ᱛᱚᱵᱩ ᱨᱮᱦᱚ ᱫᱤᱠᱩ ᱴᱷᱮᱱ ᱜᱮᱠᱚ ᱪᱟᱞᱟᱣ ᱛᱮᱠᱚ ᱯᱟᱹᱛᱭᱟᱹᱜᱼᱟ
ᱦᱮᱸ ᱦᱮᱸ
ᱟᱨ ᱢᱤᱫᱴᱤᱡ ᱵᱮᱯᱟᱨ ᱦᱩᱭᱩᱜ ᱠᱟᱱᱟ ᱟᱹᱛᱩ ᱫᱤᱥᱚᱢ ᱨᱮ ᱨᱟᱲᱟ ᱢᱟᱱᱮ ᱦᱤᱸᱥᱟᱹ ᱦᱤᱥᱤᱭᱟᱜ ᱢᱤᱫᱴᱮᱱ ᱵᱮᱯᱟᱨ ᱢᱮᱱᱟᱜᱼᱟ
ᱦᱮᱸ
ᱚᱱᱟ ᱢᱤᱫ ᱚᱱᱟ ᱠᱷᱟᱹᱛᱤᱨ ᱜᱮ ᱟᱹᱛᱩ ᱫᱤᱥᱚᱢ ᱨᱮ ᱞᱟᱲᱟ ᱨᱮᱱᱟᱜ ᱵᱟᱝ ᱠᱩᱨᱩᱢᱩᱴᱩ ᱦᱩᱭ ᱠᱟᱱᱟ ᱵᱟᱦᱨᱮ ᱜᱮ ᱮᱲᱟᱭ ᱦᱩᱭᱩᱜᱼᱟ ᱡᱟᱛᱮ ᱚᱱᱠᱟ ᱦᱤᱥᱟᱹ ᱦᱤᱸᱥᱤ ᱵᱮᱯᱟᱨ ᱟᱞᱚ ᱛᱟᱦᱮᱸᱱ ᱢᱟ ᱱᱚᱛᱮ ᱠᱟᱪᱟ ᱢᱟᱞ ᱠᱚᱣᱟᱜ ᱢᱤᱫᱴᱮᱱ ᱵᱮᱯᱟᱨ ᱢᱮᱱᱟᱜᱼᱟᱛᱚ ᱡᱳᱜᱟᱡᱳᱜᱽ ᱠᱚ ᱨᱮᱱᱟᱜ ᱢᱤᱫᱴᱮᱱ ᱵᱮᱯᱟᱨ ᱢᱮᱱᱟᱜᱛᱚ
ᱦᱮᱸ ᱦᱮᱸ ᱮᱠᱟᱞ
ᱟᱹᱰᱤ ᱫᱟᱢᱟᱱ ᱡᱤᱱᱤᱥ ᱠᱟᱱ ᱜᱮᱭᱟ ᱛᱚ ᱚᱱᱟ ᱠᱚᱨᱮᱱᱟᱜ ᱦᱚᱸ ᱞᱚᱠᱠᱷᱚ ᱫᱚ ᱫᱚᱦᱚᱭ ᱦᱩᱭᱩᱜᱼᱟ ᱚᱱᱟ ᱠᱷᱟᱛᱤᱨ ᱜᱮ ᱵᱟᱦᱨᱮ ᱨᱮᱜᱮ ᱠᱚᱨᱟᱣ ᱨᱮᱱᱟᱜ ᱠᱩ ᱪᱤᱱᱛᱟᱹ ᱵᱷᱟᱵᱽᱱᱟ ᱫᱚ ᱦᱩᱭ ᱠᱟᱱᱟ ᱟᱛᱩ ᱫᱤᱥᱚᱢ ᱨᱮᱫᱚ ᱵᱟᱝᱟ ᱟᱛᱩ ᱫᱤᱥᱚᱢ ᱠᱷᱟᱱ ᱫᱚ ᱟᱰᱤ ᱦᱚᱲ ᱠᱚ ᱱᱚᱝᱠᱟ ᱠᱚ ᱛᱟᱦᱮᱱᱟ ᱡᱟᱦᱟᱸᱭ ᱫᱚ ᱚ ᱵᱤᱨᱩᱫᱽ ᱨᱮᱠᱚ ᱛᱟᱦᱮᱱᱟ ᱦᱟᱸᱜ ᱚᱱᱟ ᱱᱟ ᱠᱟᱨᱚᱱ ᱛᱮᱜᱮ ᱚᱸᱜ ᱩᱦᱩᱸ ᱦᱩᱸ ᱟᱯᱮ ᱟᱛᱩ ᱫᱤᱥᱚᱢ ᱠᱚᱨᱮ ᱫᱚ ᱚ ᱵᱚ ᱱᱩᱠᱟ ᱵᱮᱯᱟᱨ ᱠᱚᱠᱚ ᱠᱚᱨᱟᱣᱮᱫᱟ ᱥᱮ ᱵᱟᱝ
ᱚᱱᱠᱟ ᱫᱚ ᱜᱚᱝᱠᱮ ᱵᱮᱯᱟᱨ ᱫᱚ ᱪᱷᱚᱴᱚ ᱠᱷᱟᱴᱚ ᱵᱮᱯᱟᱨ ᱫᱚᱠᱚ ᱠᱚᱨᱟᱣ ᱵᱟᱲᱟᱭᱮᱫ ᱜᱮᱭᱟ ᱱᱚᱠᱟ ᱢᱟᱨᱟᱝ ᱚᱠᱚᱡ ᱫᱚ ᱵᱟᱝ
ᱩᱸᱻ ᱟᱞᱤᱧ ᱡᱟᱦᱟᱸ ᱞᱮᱠᱟ ᱞᱤᱧ ᱞᱟᱹᱭ ᱠᱮᱜᱼᱟ ᱚᱱᱠᱟ ᱥᱮᱴᱠᱮᱴᱬᱮ ᱠᱚ ᱦᱟᱡᱩᱜ ᱠᱟᱱᱟ ᱥᱮ ᱵᱟᱝ ᱟᱛᱩ ᱠᱚᱨᱮ ᱫᱚ
ᱩᱱᱟᱜ ᱠᱷᱟᱱ ᱢᱟᱦᱟᱜ ᱚᱱᱟ ᱠᱚᱫᱚ ᱵᱟᱝ ᱞᱤᱧ ᱧᱮᱞ ᱛᱤᱭᱩᱜ ᱠᱟᱜ ᱛᱚ ᱟᱫᱚ ᱩᱱᱟ ᱴᱟᱜ ᱦᱚᱸ ᱚᱱᱠᱟ ᱵᱟᱝ ᱤᱭᱟᱹᱣ ᱵᱟᱲ ᱟᱭ ᱠᱟᱱᱟ ᱡᱩᱫᱤ
ᱦᱩᱸ ᱦᱩᱸ ᱟᱫᱚ ᱦᱟᱸᱜ ᱱᱚᱣᱟ ᱫᱚ ᱡᱚᱛᱚ ᱪᱮᱛᱨᱚ ᱦᱩᱭᱩᱜᱼᱟ ᱚᱱᱠᱟ ᱫᱚ ᱦᱟᱸᱜ ᱠᱟᱛᱷᱟ ᱵᱟᱝ ᱠᱟᱱᱟ ᱦᱟᱸᱜ
ᱦᱩᱸ ᱦᱩᱸ
ᱠᱷᱮᱛ ᱨᱮᱫᱚ ᱱᱚᱣᱟ ᱴᱟᱜ ᱥᱚᱢᱚᱥᱥᱟ ᱛᱤᱸᱜᱩᱱ ᱠᱟᱱᱟ ᱟᱨ ᱟᱸᱻ ᱢᱤᱫᱴᱤᱡ ᱚ ᱡᱤᱱᱤᱥ ᱦᱩᱭᱩᱜ ᱠᱟᱱᱟ ᱟᱵᱚᱨᱮᱱ ᱦᱚᱲ ᱠᱚ ᱫᱚ ᱟᱵᱚ ᱠᱷᱚᱱ ᱡᱟᱥᱛᱤ ᱮᱴᱟᱜ ᱦᱚᱲ ᱠᱚ ᱯᱨᱟᱫᱷᱟᱱᱟ ᱠᱚ ᱮᱢᱟ ᱠᱚᱣᱟ ᱛᱚ ᱤᱱᱟᱹ ᱡᱤᱱᱤᱥ ᱢᱤᱫᱴᱤᱡ ᱫᱳᱜᱽ ᱠᱷᱟᱨᱟᱯ ᱜᱤᱧ ᱵᱩᱡᱷᱟᱹᱣ ᱠᱮᱫ ᱠᱷᱟᱛᱤᱨ ᱱᱚᱛᱮ ᱨᱮᱫᱚ ᱦᱟᱸᱜ ᱪᱤᱱᱛᱟᱹ ᱵᱷᱟᱵᱽᱱᱟ ᱫᱚ ᱵᱟᱝ ᱫᱚᱦᱚ ᱦᱩᱭ ᱠᱟᱱᱟ
ᱚᱯᱴ ᱠᱷᱩᱵ
ᱟᱜ ᱟᱸᱱ ᱡᱩᱫᱤ ᱵᱤᱱ ᱚᱸ ᱪᱤᱱᱛᱟᱹ ᱵᱷᱟᱵᱽᱱᱟ ᱭᱮᱫᱟ ᱟᱫᱚ ᱚᱱᱠᱟ ᱡᱟᱦᱟ ᱱᱟᱜ ᱠᱷᱚᱡᱽ ᱠᱷᱳᱵᱳᱨ ᱪᱮᱫ ᱠᱚᱵᱤᱱ ᱦᱟᱛᱟ ᱵᱟᱲᱟ ᱟᱠᱟᱜᱼᱟ
ᱚᱱᱠᱟ ᱛᱮ ᱱᱟᱜ ᱠᱷᱟᱱ ᱟᱞᱤᱧ ᱫᱚ ᱚᱱᱠᱟ ᱱᱟᱦᱟᱜ ᱡᱟᱦᱟᱸ ᱤ ᱤᱭᱟᱹ ᱢᱮᱱᱟᱜ ᱟᱠᱟᱫ ᱢᱮᱱᱟᱜᱼᱟ ᱮᱱᱛᱮᱜ ᱤᱱᱴᱚᱨᱱ ᱤᱭᱟᱹ ᱰᱤᱡᱤᱴᱮᱞ ᱡᱩᱜᱽ ᱨᱮ ᱡᱟᱦᱟᱸ ᱱᱟᱜ ᱥᱟᱯᱟᱵ ᱠᱚᱛᱮᱫ ᱢᱮᱱᱟᱜ ᱟᱠᱟᱫ ᱫᱚ
ᱟᱸ
ᱠᱚ ᱤᱫᱤ ᱠᱟᱛᱮᱜ ᱜᱮ ᱱᱟᱦᱟᱸᱜ ᱪᱤᱱᱛᱟᱹ ᱫᱚ ᱱᱟᱦᱟᱸᱜ ᱢᱮᱱᱟᱜ ᱟᱠᱟᱜᱼᱟ
ᱟ ᱱᱮᱛᱟᱨ ᱫᱚ ᱦᱟᱸᱜ ᱰᱤᱡᱤᱴᱮᱞ ᱥᱮᱫ ᱜᱮ ᱦᱟᱸᱜ ᱡᱟ ᱚ ᱡᱟᱥᱛᱤ ᱦᱟᱸᱜ ᱰᱤᱢᱟᱱᱰ ᱡᱟᱹᱥᱛᱤᱜ ᱠᱟᱱᱟ
ᱩᱸᱻ
ᱟᱪᱪᱷᱟ ᱩᱫ ᱵᱩ ᱵᱩᱞᱩ ᱧᱮᱞᱟᱢ ᱚᱸ ᱵᱟᱱᱩᱜᱼᱟ ᱚᱸᱰᱮ ᱮᱠ ᱴᱟ ᱵᱤᱭᱟᱞᱤᱥ ᱟ ᱮᱠᱴᱟ ᱵᱤᱭᱟᱞᱤᱥ ᱮᱠᱴᱟ ᱫᱩᱯ
ᱜᱚᱝᱠᱮ ᱛᱟᱦᱚᱞᱮ ᱱᱤᱛᱚᱜ ᱪᱮᱫ ᱪᱤᱠᱟ ᱵᱟᱲᱟᱭ ᱦᱩᱭᱩᱜ-ᱟ ᱫᱚ
ᱱᱤᱛᱚᱜ ᱫᱚ ᱦᱟᱸᱜ ᱜᱚᱝᱠᱮ ᱟᱞᱤᱧ ᱫᱚ ᱞᱤᱧ ᱠᱟᱴᱤᱡ ᱞᱤᱧ ᱛᱟᱸᱜᱤ ᱦᱟᱛᱟᱲ ᱟᱠᱟᱜᱼᱟ ᱩᱸᱻ
ᱳᱦ
ᱡᱟᱦᱟᱸᱻ ᱠᱟᱣᱰᱤ ᱠᱚᱨᱮ ᱱᱟᱜ ᱢᱤᱫᱴᱮᱡ ᱵᱮᱯᱟᱨ ᱢᱮᱱᱟᱜᱼᱟ ᱱᱚᱣᱚ ᱠᱚ ᱡᱤᱱᱤᱥ ᱮᱛᱚᱦᱚᱵ ᱯᱚᱨᱮ ᱟ ᱤᱱᱟᱹ ᱱᱟᱹ ᱜᱤ ᱠᱟ. ᱴᱤᱡ ᱡᱚᱜᱟᱣ ᱨᱮᱱᱟᱜ ᱠᱩᱨᱩᱢᱩᱴᱩ ᱦᱟᱛᱟᱣ ᱦᱩᱭ ᱠᱟᱱᱟ ᱟᱨ ᱪᱤᱱᱛᱟᱹ ᱵᱷᱟᱵᱽᱱᱟ ᱦᱩᱭᱩᱜ ᱠᱟᱱᱟ ᱛᱤᱱᱟᱹᱜ ᱞᱚᱜᱚᱱ ᱜᱟᱱᱚᱜᱼᱟ ᱛᱤᱱᱟᱹᱜ ᱩᱥᱟᱹᱨᱟ ᱜᱟᱱᱚᱜᱼᱟ ᱮᱛᱚᱦᱚᱵ ᱨᱮᱱᱟᱜ ᱤᱧ ᱠᱩᱨᱩᱜ ᱮ ᱪᱤᱱᱛᱟᱹ ᱵᱷᱟᱵᱽᱱᱟ ᱟᱠᱟᱜᱼᱟ ᱦᱟᱸᱜ ᱥᱩᱫᱩ ᱠᱟᱣᱰᱤ ᱨᱮᱱᱟᱜ ᱢᱤᱫ ᱮᱴᱠᱮᱴᱚᱬᱮ ᱠᱷᱟᱛ ᱛᱮᱨ ᱜᱮᱞᱤᱧ ᱟᱸ ᱛᱷᱤᱨ ᱧᱚᱜ ᱟᱠᱟᱱᱟ ᱟ ᱵᱟᱠᱷᱟᱱ ᱫᱚ ᱮᱛᱚᱦᱚᱵ ᱫᱚ ᱦᱟᱸᱜ ᱟᱰᱤ ᱞᱚᱜᱚᱱ ᱜᱮ ᱮᱛᱚᱦᱚᱵ ᱦᱩᱭ ᱠᱚᱜᱼᱟ
ᱚᱪᱷᱟ
ᱟᱫᱚ ᱱᱮᱛᱟᱨ ᱥᱚᱢᱚᱭ ᱠᱚᱨᱮ ᱫᱚ ᱡᱟᱥᱛᱤ ᱡᱩᱫᱤ ᱞᱚ ᱞᱟᱯᱷᱟᱝ ᱥᱮᱫ ᱪᱟᱞᱟᱜ ᱥᱟᱱᱟ ᱢᱮ ᱱᱮᱛᱟᱨ ᱫᱚ ᱵᱮᱵᱽᱥᱟᱭ ᱵᱮᱱ ᱦᱚᱸ ᱡᱟᱥᱛᱤ ᱟᱸᱵ ᱪᱟᱞᱟᱣ ᱨᱮᱱᱟᱜ ᱦᱚᱨ ᱞᱮᱠᱟ ᱫᱚ ᱧᱮᱞ ᱧᱟᱢᱚᱜ ᱠᱟᱱ ᱜᱮᱭᱟ ᱚᱱᱟ ᱠᱷᱟᱹᱛᱤᱨ ᱦ ᱚᱱᱛᱮ ᱜᱮᱞᱤᱧ ᱦᱟᱛᱟᱲ ᱠᱟᱜᱼᱟ ᱟᱨ ᱟᱹᱞᱤᱧᱟᱜ ᱢᱟ ᱚᱱᱠᱟ ᱢᱟ ᱚᱞᱚᱜ ᱯᱟᱲᱦᱟᱜ ᱵᱟᱹᱱᱩᱜᱼᱟ ᱡᱟᱭᱦᱳᱠ ᱮᱭᱤᱪ ᱮᱥ ᱯᱟᱥᱟ ᱠᱟᱱᱟᱞᱤᱧ
ᱚ
ᱤᱱᱟᱹ ᱠᱚᱜᱮ ᱛᱤᱱᱟᱹᱜ ᱜᱟᱱ ᱜᱟᱱᱚᱜ ᱠᱟᱱᱟ ᱱᱤᱭᱟᱹ ᱵᱮᱵᱽᱥᱟ ᱠᱚᱨᱮᱜᱮ ᱨᱟᱠᱟᱵ ᱨᱮᱱᱟᱜ ᱪᱤ ᱠᱢᱩ ᱪᱤᱱᱛᱟᱹ ᱵᱷᱟᱵᱱᱟ ᱫᱚ ᱦᱟᱛᱟᱣ ᱦᱳᱭ ᱟᱠᱟᱱᱟ
ᱦᱮᱸᱸ
ᱟᱫᱚ ᱚᱱᱞᱟᱭᱤᱱ ᱥᱮᱫ ᱦᱚᱸᱞᱤᱧ ᱪᱤᱱᱛᱟᱹᱭᱟ ᱮᱭ ᱠᱟᱨᱚᱱ ᱛᱮ ᱟᱹᱞᱤᱧ ᱚᱱᱞᱟᱭᱤᱱ ᱠᱤᱪᱷᱩ ᱠᱳᱨᱥ ᱠᱚᱞᱤᱧ ᱦᱟᱛᱟᱣ ᱵᱟᱲᱟ ᱞᱮᱫᱼᱟ ᱛᱚ ᱥᱮᱬᱟ ᱵᱟᱲᱟ ᱦᱩᱭ ᱠᱟᱱᱟ ᱦᱮᱸ ᱚᱸᱰᱮ ᱠᱷᱚᱱᱜᱮ ᱱᱚᱣᱟ ᱪᱤᱱᱛᱟᱹ ᱵᱷᱟᱵᱽᱱᱟ ᱠᱚᱫᱚ ᱨᱟᱠᱟᱵ ᱦᱮᱡ ᱠᱟᱱᱟ ᱟᱨ ᱱᱚᱠᱟ ᱟᱹᱛᱩ ᱫᱤᱥᱚᱢ ᱠᱚᱨᱮ ᱦᱚᱸ ᱞᱚᱠᱠᱷᱚ ᱵᱟᱲᱟ ᱦᱩᱭᱱᱟ ᱪᱮᱫ ᱠᱚ ᱪᱮᱫ ᱞᱮᱠᱟ ᱢᱮᱱᱟᱜᱼᱟ ᱪᱮᱫ ᱞᱮᱠᱟ ᱵᱟᱝ ᱵᱮᱯᱟᱨ ᱡᱤᱱᱤᱥ ᱫᱚ ᱱᱚᱝᱠᱟᱱ ᱟᱢ ᱫᱚ ᱡᱷᱚᱛᱚ ᱥᱮᱫ ᱛᱮ ᱞᱚᱠᱠᱷᱚ ᱫᱚ ᱦᱩᱭᱩᱜ ᱛᱟᱢᱟ
ᱮᱠᱟᱞ ᱮᱠᱟᱞ ᱞᱮᱠᱟ
ᱡᱚᱛᱚ ᱥᱟᱛᱮ ᱞᱚᱠᱠᱷᱚ ᱵᱟᱲᱟ ᱦᱩᱭᱱᱟ ᱟᱹᱰᱤ ᱠᱤᱪᱷᱩ ᱮᱴᱠᱮᱴᱚᱬᱮ ᱧᱮᱞ ᱧᱟᱢ ᱠᱮᱜᱼᱟ ᱡᱟᱦᱟᱸ ᱠᱟᱨᱚᱱ ᱛᱮ ᱢᱩᱪᱟᱹ ᱨᱮ ᱱᱚᱝᱠᱟᱱ ᱰᱤᱥᱤᱥᱟᱱ ᱨᱤᱧ ᱦᱮᱡ ᱮᱱᱟ ᱡᱮ ᱵᱟᱝ ᱵᱟᱨᱨᱮ ᱨᱮ ᱮᱛᱚᱦᱚᱵ ᱦᱩᱭᱩᱜᱼᱟ ᱟᱨ ᱪᱮᱫ ᱞᱮᱠᱟ ᱮᱛᱚᱦᱚᱵ ᱦᱩᱭᱩᱜᱼᱟ ᱚᱱᱟ ᱦᱚᱸ ᱪᱤᱱᱛᱟᱹ ᱵᱷᱟᱱᱟ ᱦᱩᱭᱩᱜᱼᱟ ᱴᱷᱤᱠ
ᱟᱪᱪᱷᱟ
ᱵᱟᱦᱨᱮ ᱵᱟᱝ ᱨᱮᱦᱚᱸ ᱟᱹᱛᱳ ᱨᱮ ᱡᱩᱫᱤ ᱡᱟᱦᱟᱸᱭ ᱠᱚᱠᱚ ᱨᱟᱲᱟ ᱠᱷᱟᱱ ᱡᱟᱦᱟᱸᱭ ᱡᱩᱫᱤ ᱟᱛᱳ ᱨᱮᱠᱚ ᱨᱲᱟᱲᱟᱭᱟ ᱱᱤᱭᱟᱹ ᱴᱩᱠᱩ ᱪᱤᱱᱛᱟᱹ ᱵᱷᱟᱱᱟ ᱫᱚᱦᱚ ᱦᱩᱭᱩᱜᱼᱟ ᱡᱮ ᱡᱟᱹᱥᱛᱤ ᱟᱞ ᱠᱚ ᱵᱟᱲᱟᱭ ᱧᱟᱢ ᱢᱟ ᱛᱟᱦᱚᱞᱮ ᱮᱴᱠᱮᱴᱚᱬᱮ ᱠᱚ ᱠᱟᱹᱴᱤᱡ ᱠᱚᱢ ᱫᱟᱲᱮᱭᱟᱜᱼᱟ